ᱦᱮᱞᱳ᱾ ᱦᱮᱞᱳ᱾
ᱦᱮᱞᱳ
ᱦᱮᱸ ᱡᱚᱦᱟᱨ ᱜᱮ᱾
ᱦᱳᱭᱸ ᱡᱚᱦᱟᱨ ᱜᱮᱹ᱾
ᱛᱟᱦᱟᱞᱮ ᱪᱮᱫ ᱠᱚ ᱪᱤᱠᱟᱹ ᱵᱟᱲᱟᱭ ᱦᱳᱭᱳᱜ ᱠᱟᱱᱟ?
ᱪᱤᱠᱟᱹ ᱦᱚᱸ ᱵᱟᱝ, ᱫᱩᱲᱩᱵ ᱟᱠᱟᱱᱟᱹᱧ᱾
ᱚ ᱟᱨ ᱚᱲᱟᱜ ᱦᱚᱲ ᱠᱚᱫᱚ?
ᱚᱲᱟᱸᱜ ᱦᱚᱲ ᱠᱚᱫᱚ ᱠᱚ ᱠᱟᱹᱢᱤᱭ ᱫᱟᱠᱚ᱾
ᱟᱪᱪᱷᱟ ᱞᱮᱭᱧ ᱛᱟᱦᱟᱞᱮ ᱵᱮᱥ ᱚᱲᱟᱜ ᱜᱮᱛᱚ?
ᱦᱳᱭ ᱵᱮᱥ ᱵᱟᱲᱟ ᱜᱮ ᱢᱮᱱᱟᱹᱜ ᱞᱮᱭᱟ᱾
ᱟᱪᱪᱷᱟ᱾ ᱛᱟᱦᱟᱞᱮ ᱟᱹᱯᱮᱫᱚ ᱵᱤᱨ ᱫᱤᱥᱚᱢ ᱥᱮ ᱵᱤᱞᱟᱹᱛ ᱫᱤᱥᱚᱢ?
ᱢᱟᱹᱱᱮ ᱟᱸᱞᱮᱥᱮᱫ ᱫᱚ ᱵᱤᱨ ᱫᱚ ᱠᱟᱹᱴᱤᱡ ᱥᱟᱺᱜᱤᱧ ᱜᱮᱭᱟᱹ ᱟᱨᱠᱤ᱾ ᱵᱩᱫ ᱢᱮᱱᱟᱜᱼᱟ ᱵᱮᱥᱤ ᱟᱸᱞᱮᱥᱮᱫ ᱫᱚ᱾
ᱟᱪᱪᱷᱟ ᱟᱪᱪᱷᱟ ᱵᱤᱞᱟᱹᱛ ᱫᱤᱥᱚᱢ ᱦᱚᱸ ᱞᱮᱭ ᱜᱟᱱᱚᱜ-ᱟ ᱦᱮᱸ ᱥᱮ᱾ ᱟᱪᱪᱷᱟ ᱞᱮᱭᱫᱤᱧ ᱡᱮ ᱡᱟᱦᱟᱸ ᱨᱮ ᱢᱮᱱᱟᱜ ᱢᱮᱭᱟ ᱚᱱᱟ ᱠᱷᱚᱱ ᱥᱟᱨᱟᱣ ᱞᱮᱹᱠᱷᱟᱱ ᱠᱟᱹᱴᱤᱡ ᱵᱷᱟᱜᱤ ᱟᱠᱣᱟᱜ ᱨᱚᱲ ᱠᱚ ᱯᱩᱥᱴᱚᱣ ᱵᱟᱝ ᱟᱸᱡᱚᱢᱚᱹᱜ ᱠᱟᱱᱟ᱾
ᱦᱮᱞᱳ ᱟᱸᱡᱚᱢᱚᱜ ᱠᱟᱱᱟ? ᱟᱪᱪᱷᱟ ᱱᱤᱛᱚᱜ ᱫᱚ ᱴᱷᱤᱠ ᱴᱷᱟᱠ ᱜᱮ ᱟᱸᱡᱚᱢᱚᱜ ᱠᱟᱱᱟ᱾
ᱟᱪᱪᱷᱟ ᱴᱷᱤᱠ ᱜᱮ ᱟᱸᱡᱚᱢᱚᱜ ᱠᱟᱱᱟ ᱛᱚ?
ᱦᱮᱸ ᱟᱸᱡᱚᱢᱚᱜ ᱠᱟᱱᱟ᱾ ᱞᱟᱹᱭᱤᱧ ᱫᱟᱜ ᱡᱚᱨᱚᱭᱫᱟ ᱥᱮ ᱵᱟᱝ ᱟᱯᱮ ᱥᱮᱫ ᱫᱚ?
ᱡᱚᱨᱚᱭᱮᱫᱟᱭ᱾
ᱚᱸᱻ ᱛᱟᱦᱞᱮᱻ ᱟᱪᱪᱷᱟ ᱟᱯᱮᱥᱮᱫ ᱫᱚ ᱢᱟᱱᱮ ᱪᱮᱫ ᱤᱧ ᱞᱟᱹᱭᱟ ᱚᱱᱮ᱾ ᱯᱩᱨᱩ ᱜᱮ ᱴᱟᱺᱰᱤ ᱜᱮᱭᱟ ᱴᱟᱺᱰᱤ ᱢᱟᱱᱮ ᱯᱩᱨᱟᱹ ᱯᱷᱟᱸᱠᱟ ᱜᱮᱛᱟ ᱯᱮᱭᱟ ᱥᱮ ᱱᱚᱝᱠᱟ ᱮᱢᱱᱤ ᱵᱤᱨ ᱵᱟᱹᱱᱩᱜ ᱨᱮᱦᱚᱸ ᱞᱟᱴᱟ ᱯᱟᱴᱟ ᱠᱚᱫᱚ ᱢᱮᱱᱟᱹᱜ ᱛᱟᱯᱮᱭᱟ ᱪᱮᱫ ᱞᱮᱠᱟ?
ᱵᱟᱹᱫᱽ ᱠᱚ ᱢᱮᱱᱟᱜ ᱫᱚ ᱞᱟᱴᱟ ᱫᱚ ᱢᱮᱱᱟᱜᱼᱟ ᱞᱟᱴᱟ ᱦᱚᱸ ᱢᱮᱱᱟᱜᱼᱟ᱾
ᱚ ᱚᱸ ᱟᱪᱪᱷᱟ᱾ ᱛᱟᱦᱞᱮ ᱡᱟᱦᱟᱸᱱᱟᱜ ᱠᱚ ᱞᱟᱹᱭ ᱵᱟᱲᱟᱭ ᱢᱮ᱾
ᱦᱩᱸ᱾ ᱟᱯᱮ ᱚᱱᱛᱮ ᱫᱟᱜ ᱫᱟᱭ ᱥᱮ ᱵᱟᱝ ᱱᱤᱛᱚᱜ?
ᱫᱟᱜ ᱟᱻ ᱫᱟᱜ ᱵᱚᱞᱛᱮ ᱪᱤᱠᱟᱹᱧ ᱞᱟᱹᱭᱟ ᱢᱟᱱᱮ᱾ ᱢᱟᱱᱮ ᱠᱟᱹᱴᱤᱡ ᱪᱩᱞᱩᱝ ᱮ ᱫᱟᱜ ᱵᱟᱲᱟ ᱠᱮᱫᱟᱭ ᱱᱚᱜᱼᱚᱭ ᱠᱤᱪᱷᱩ ᱠᱷᱚᱱ ᱢᱟᱲᱟᱝ ᱨᱮ ᱛᱚ᱾ ᱟᱫᱚ ᱱᱤᱛᱳᱜ ᱫᱚ ᱠᱟᱹᱴᱤᱡ ᱮ ᱵᱚᱱᱫᱚ ᱠᱟᱫᱟᱭ᱾
ᱟᱞᱮ ᱥᱮᱫ ᱫᱚ ᱮᱠᱫᱚᱢ ᱜᱮ ᱵᱟᱭ ᱵᱚᱱᱫᱚᱭᱫᱟ ᱠᱟᱹᱴᱤᱡ ᱥᱟᱨᱟᱫᱤᱱ ᱧᱩᱨᱩ ᱠᱟᱱ ᱜᱮᱭᱟ ᱟᱨᱠᱤ᱾
ᱚ, ᱵᱟᱝ ᱟᱞᱮ ᱥᱮᱫ ᱫᱚ ᱪᱮᱫ ᱞᱮᱠᱟ ᱢᱟᱱᱮ ᱦᱚᱞᱟ ᱦᱟᱹᱵᱤᱡ ᱫᱚ ᱟᱹᱰᱤ ᱡᱳᱨᱮ ᱫᱟᱜ ᱠᱮᱫᱟᱭ ᱟᱫᱚ ᱢᱮᱱᱠᱷᱟᱱ ᱛᱮᱦᱮᱧ ᱫᱚ ᱠᱟᱹᱴᱤᱡ ᱚᱱᱮ ᱥᱤᱛᱩᱝ ᱠᱟᱜ ᱞᱮᱭᱟᱭ ᱟᱫᱚ ᱠᱟᱹᱴᱤᱡ ᱦᱟᱞᱠᱟ ᱦᱟᱞᱠᱟ᱾ ᱟᱨᱠᱤ ᱫᱟᱜ ᱫᱚ ᱡᱚᱨᱚᱭᱮᱱᱟ᱾
ᱟᱪᱪᱷᱟ ᱞᱟᱹᱭ ᱫᱤᱧ ᱠᱟᱹ ᱟᱹᱰᱤ ᱥᱟᱦᱟ ᱞᱮᱠᱷᱟᱱ ᱵᱷᱟᱜᱮ ᱠᱚᱜᱼᱟ ᱚᱸᱰᱮ ᱠᱷᱚᱱ ᱫᱚᱢᱮ ᱮᱴᱟᱜ ᱢᱚᱱᱮ ᱦᱩᱭᱩᱜ ᱠᱟᱱᱟ ᱮᱴᱟᱜ ᱦᱚᱲᱟᱜ ᱨᱚᱲ ᱟᱸᱡᱚᱢᱚᱜ ᱠᱟᱱ ᱞᱮᱠᱟ ᱵᱩᱡᱷᱟᱹᱜ ᱠᱟᱱᱟ᱾
ᱱᱤᱛᱳᱜ ᱟᱸᱡᱚᱢᱚᱜ ᱠᱟᱱᱟ᱾
ᱦᱮᱸᱻ ᱱᱤᱛᱚᱜ ᱫᱚ ᱟᱸᱡᱚᱢ ᱫᱚ ᱟᱸᱡᱚᱢᱚᱼᱟ ᱟᱫᱚ ᱥᱟᱦᱟ ᱢᱟᱱᱮ ᱚᱠᱚᱭ ᱪᱚ ᱨᱚᱲ ᱠᱟᱱ ᱞᱮᱠᱟᱭ ᱚᱱᱠᱟ ᱵᱩᱡᱷᱟᱹᱜ ᱠᱟᱱᱟ᱾
ᱢᱟᱱᱮ ᱟᱞᱮ ᱚᱲᱟᱜ᱾ ᱯᱟᱥᱮ ᱨᱮᱜᱮ ᱫᱚ ᱚᱲᱟᱜ ᱠᱚ ᱢᱮᱱᱟᱜᱼᱟ, ᱟᱫᱚ ᱩᱱᱠᱩ ᱠᱚ ᱨᱚᱲ ᱵᱟᱲᱟᱭᱮᱫᱟ ᱟᱨᱠᱤ ᱚᱱᱟᱫᱚ ᱟᱸᱡᱚᱢᱚᱜ ᱜᱮᱭᱟ᱾
ᱱᱚᱣᱟ ᱫᱚ ᱚᱱᱠᱟ ᱟᱸᱡᱚᱢ ᱞᱮᱠᱷᱟᱱ ᱫᱚ ᱵᱟᱝ ᱜᱟᱱᱚᱜ ᱜᱮᱭᱟ ᱦᱤᱥᱟᱹᱵᱽ ᱨᱮᱫᱚ᱾
ᱚ, ᱱᱤᱛᱚᱜ ᱟᱸᱡᱚᱢᱚᱜ ᱠᱟᱱᱟ ᱛᱚ ᱯᱚᱥᱴᱚ᱾
ᱦᱮᱸ ᱥᱯᱚᱥᱴᱚ ᱟᱸᱡᱚᱢᱚᱜ ᱠᱟᱱᱟ᱾ ᱞᱟᱹᱭᱫᱟᱹᱧ ᱡᱮ ᱚᱲᱟᱜ ᱠᱚᱨᱮ ᱫᱚ ᱪᱤᱞᱤ? ᱪᱤᱞᱤ ᱠᱚᱯᱮ ᱟᱹᱥᱩᱞ ᱟᱠᱟᱫ ᱠᱚᱣᱟ ᱢᱟᱱᱮ ᱜᱟᱹᱭ, ᱰᱟᱝᱨᱤ, ᱢᱮᱨᱚᱢ?
ᱰᱟᱝᱨᱤ ᱰᱟᱝᱨᱤ ᱠᱚ ᱢᱮᱱᱟᱜ ᱠᱚᱣᱟ᱾
ᱦᱳᱭ ᱛᱚ ᱥᱩᱫᱩ ᱰᱟᱝᱨᱤ ᱥᱩᱢᱩᱝ ᱜᱮ ᱟᱨ ᱪᱤᱞᱤ ᱜᱮ ᱵᱟᱝ?
ᱢᱮᱨᱚᱢ ᱢᱮᱱᱟᱜ ᱠᱚᱣᱟ ᱵᱟᱨᱭᱟ ᱾
ᱚᱻ ᱢᱳᱴᱮ ᱵᱟᱨᱭᱟ ᱜᱮ?
ᱦᱩᱸ ᱵᱮᱥᱤ ᱵᱟᱞᱮ ᱫᱚᱦᱚᱠᱟᱜ ᱠᱚᱣᱟ᱾
ᱩᱸᱻ ᱪᱮᱫᱟᱜ ᱢᱟᱱᱮ ᱟᱹᱛᱤᱧ ᱦᱚᱲ ᱠᱚ ᱵᱟᱝᱯᱮ ᱧᱟᱢᱮᱫ ᱠᱚᱣᱟ ᱥᱮ ᱪᱮᱫ?
ᱟᱹᱛᱤᱧ ᱦᱚᱲ ᱢᱟᱱᱮ ᱟᱞᱮ ᱱᱚᱛᱮ ᱫᱚ ᱪᱟᱥ ᱦᱩᱭᱩᱜ ᱜᱮᱭᱟ ᱛᱚ ᱟᱫᱚ, ᱟᱛᱤᱧ ᱫᱚ ᱚᱠᱚᱭ ᱤᱫᱤ ᱠᱚᱣᱟᱭ?
ᱦᱩᱸ
ᱯᱤᱠ
ᱦᱩᱸᱱ
ᱠᱟᱛᱷᱟ ᱫᱚ ᱥᱟᱨᱤ ᱜᱮ ᱠᱤᱱᱛᱩ ᱟᱹᱞᱤᱧ ᱞᱤᱧ ᱞᱟᱹᱭ ᱫᱟ ᱡᱟᱦᱟᱸᱭ ᱥᱳᱨ ᱨᱮ ᱢᱮᱱᱟᱭ ᱛᱟᱵᱤᱱᱟᱭ ᱦᱮᱸ ᱥᱮ ᱵᱟᱝ? ᱛᱚ ᱩᱱᱤ ᱵᱤᱱ ᱢᱮᱱ ᱠᱮᱭᱟ ᱡᱮ ᱠᱟᱴᱤᱡ ᱦᱚᱭ ᱛᱷᱤᱨ ᱠᱚᱜ, ᱢᱟᱭ ᱵᱟᱠᱷᱟᱱ ᱟᱥᱛᱮ ᱟᱥᱛᱮ ᱛᱮᱭ ᱨᱚᱲ ᱢᱟᱭ ᱪᱮᱫᱟᱜ ᱥᱮ ᱮᱸ ᱟᱵᱤᱱ ᱦᱩᱸ ᱫᱚ ᱡᱟᱹᱥᱛᱤ ᱩᱱᱤᱭᱟᱜ ᱜᱮ ᱨᱚᱲ ᱟᱸᱡᱚᱢᱚᱜ ᱠᱟᱱ ᱛᱟᱭᱟ ᱾
ᱩᱸ
ᱚ ᱞᱟᱹᱭ ᱫᱤᱧ ᱟᱸᱡᱚᱢᱚᱜ ᱠᱟᱱᱟ ᱱᱤᱛᱚᱜ ᱯᱚᱨᱤᱥᱠᱟᱨ ᱧᱚᱜ?
ᱟᱸᱡᱚᱢᱚᱜ ᱠᱟᱱᱟ ᱾
ᱦᱳᱭ ᱛᱚ ᱞᱟᱹᱭᱫᱤᱧ ᱟᱯᱮ ᱥᱮᱫ ᱫᱚ ᱤᱭᱟᱹ ᱪᱮᱫ ᱠᱚ ᱞᱟᱹᱭᱟ? ᱩᱱᱠᱩ ᱤᱡ ᱤᱭᱟᱹ ᱪᱟ, ᱮᱸᱪᱮᱫ ᱠᱚ ᱞᱟᱹᱭᱟ ᱮᱱᱡᱮ? ᱚᱸ ᱠᱩᱢᱲᱩ ᱠᱚ ᱠᱚ ᱢᱮᱱᱟᱜ ᱠᱚᱣᱟ ᱥᱮ ᱵᱟᱝ
ᱠᱩᱢᱲᱳ ᱫᱚ ᱱᱮᱛᱟᱨ ᱫᱚ ᱵᱟᱹᱱᱩᱜ ᱠᱚᱣᱟ ᱟᱨᱠᱤ,
ᱟᱫᱚ ᱪᱮᱫ? ᱠᱳᱢᱲᱳ ᱨᱮᱱᱟᱜ ᱠᱟᱛᱷᱟᱧ ᱞᱟᱹᱭ ᱠᱮᱫᱟ ᱚᱱᱟ ᱦᱚᱭᱛᱳ ᱵᱟᱢ ᱵᱩᱡᱷᱟᱹᱣ ᱫᱟᱲᱮ ᱠᱟᱣᱫᱟ ᱤᱧ ᱫᱩᱧ ᱞᱮᱹᱭᱫᱟ ᱡᱮ ᱠᱩᱢᱲᱩ ᱵᱚᱞᱛᱮ? ᱮᱸᱻᱻ ᱥᱤᱢ ᱠᱩᱢᱲᱳ ᱠᱚ ᱛᱟᱯᱚᱨᱮ ᱢᱮᱨᱚᱢ ᱠᱳᱢᱲᱳ ᱠᱚ ᱢᱟᱱᱮ, ᱡᱟᱦᱟᱸᱭ ᱪᱮᱞᱮ ᱠᱚ ᱞᱟᱹᱭᱟ ᱦᱟᱴᱜᱟᱨ ᱥᱮ ᱛᱩᱭᱩ ᱠᱚ ᱩᱱᱠᱩ ᱢᱮᱱᱟᱜ ᱠᱚᱣᱟ ᱥᱮ ᱵᱟᱝ ᱟᱯᱮᱥᱮᱫ ᱚᱱᱟᱧ ᱞᱟᱹᱭ ᱚᱪᱚᱭᱮᱫᱟ
ᱚᱹ ᱢᱟᱱᱮ ᱢᱮᱱᱟᱜ ᱫᱚ ᱢᱮᱱᱟᱜ ᱠᱚᱣᱟ,
ᱚᱸᱻᱻ ᱢᱟᱱᱮ ᱢᱮᱱᱟᱜ ᱫᱚ ᱢᱮᱱᱟᱜ ᱠᱚᱣᱟ ᱢᱟᱱᱮ ᱪᱮᱫ ᱞᱮᱠᱟ ᱢᱟᱱᱮ ᱟᱛᱩ ᱠᱚ ᱟᱸᱜ ᱠᱩᱢᱲᱩ? ᱠᱚ ᱦᱤᱡᱩᱜ ᱜᱮᱭᱟ ᱥᱮ ᱪᱮᱫᱠᱟ?
ᱢᱟᱸᱡᱷᱤ ᱢᱚᱫᱽᱷᱮ ᱠᱚ ᱦᱤᱡᱩᱜ ᱜᱮᱭᱟ ᱾
ᱚᱸ ᱢᱟᱡᱷᱮ ᱢᱚᱫᱽᱷᱮ ᱠᱚ ᱦᱤᱡᱩᱜ ᱜᱮᱭᱟ?
ᱦᱩᱸ
ᱚ ᱟᱪᱪᱷᱟ
ᱚ
ᱛᱟᱦᱞᱮ ᱡᱟᱦᱟᱱᱟᱜ ᱞᱟᱹᱭ ᱢᱮ,
ᱛᱮ ᱛᱚ
ᱦᱮᱸ ᱟᱞᱮ ᱛᱚ ᱦᱩᱭᱩᱜ ᱠᱟᱱᱟᱞᱮ ᱵᱤᱨ ᱫᱤᱥᱚᱢ ᱦᱚᱲ ᱛᱚ ᱛᱚ ᱟᱞᱮ ᱥᱮᱫ ᱫᱚ, ᱦᱟᱸᱰᱜᱟᱨ ᱠᱚ ᱛᱤᱭᱩ ᱠᱚ ᱩᱱᱠᱩ ᱫᱚ ᱫᱚᱢᱮ ᱛᱮᱫ ᱜᱮ ᱢᱮᱱᱟᱜ ᱠᱚᱣᱟ ᱛᱚ, ᱟᱫᱚ, ᱚᱲᱟᱜ ᱠᱷᱚᱱ ᱥᱩᱨ ᱨᱮᱜᱮ ᱵᱤᱨ ᱠᱟᱱ ᱛᱟᱞᱮᱭᱟ ᱛᱚ ᱟᱫᱚ ᱥᱤᱢ ᱦᱚᱯᱚᱱ ᱠᱚ ᱥᱮ ᱥᱤᱢ, ᱤᱭᱟᱹ ᱞᱟᱹᱜᱤᱫ ᱫᱚ ᱛᱩᱭᱩ ᱠᱚ ᱫᱚᱢᱮ ᱠᱚ ᱦᱤᱨᱤ ᱟᱞᱮ ᱜᱮᱭᱟ,
ᱚ
ᱦᱳᱭ
ᱚᱭ ᱢᱟᱱᱮ ᱥᱚᱵ ᱫᱤᱱ ᱜᱮᱠᱚ ᱦᱩᱡᱩᱜ ᱜᱮᱭᱟ ᱦᱮᱸ ᱦᱮᱸ
ᱟᱨ ᱤᱭᱟᱹ ᱟᱸᱡᱚᱢᱚᱜ ᱠᱟᱱᱟ,
ᱟᱸᱡᱚᱢᱚᱜ ᱢᱟ ᱚ ᱡᱟᱦᱟᱱᱟᱜ ᱠᱚᱢ ᱞᱟᱹᱭᱟ, ᱦᱮᱸ ᱛᱚ ᱦᱩᱲᱩ ᱠᱚᱯᱮ ᱨᱚᱦᱚᱭ ᱠᱮᱫᱟ
ᱦᱮᱸ ᱨᱚᱦᱚᱭ ᱫᱚ ᱱᱚᱜᱼᱚᱭ ᱮᱦᱚᱵ ᱟᱠᱟᱫᱟᱞᱮ ᱦᱮᱸ ᱨᱚᱦᱚᱭ ᱫᱚᱞᱮ ᱮᱦᱚᱵ ᱟᱠᱟᱫᱟ᱾ ᱱᱚᱜᱼᱚᱭ ᱦᱩᱭᱮᱱ ᱛᱟᱞᱮᱭᱟ ᱯᱩᱱ ᱫᱤᱱ ᱜᱟᱱ ᱟᱫᱚ ᱛᱮᱦᱮᱧ ᱫᱚ ᱠᱟᱹᱴᱤᱡ ᱠᱟᱹᱢᱤ ᱢᱮᱱᱟᱜ-ᱟ ᱛᱚ ᱚᱲᱟᱜ ᱨᱮ ᱟᱫᱚ
ᱦᱩᱸ
ᱠᱟᱹᱢᱤ ᱠᱚ ᱥᱮᱱ ᱠᱟᱱᱟ ᱚᱲᱟᱜ ᱦᱚᱲ ᱠᱚᱦᱚᱸ, ᱢᱟᱱᱮ ᱟᱹᱨᱠᱤ ᱢᱟᱱᱮ ᱮᱢᱱᱤ ᱟᱹᱨᱠᱤ ᱤᱭᱟᱹ ᱥᱮᱫ ᱵᱟᱡᱟᱨ ᱥᱮᱫ ᱟᱹᱨᱠᱤ ᱦᱟᱴ ᱠᱟᱱ ᱛᱟᱞᱮᱭᱟ ᱫᱚ ᱛᱤᱦᱤᱧ ᱫᱚ᱾ ᱛᱚ ᱟᱫᱚ ᱠᱚ ᱪᱟᱞᱟᱣ ᱟᱠᱟᱱᱟ ᱟᱫᱚ ᱛᱮᱦᱤᱧ ᱫᱚ ᱵᱟᱠᱚ ᱠᱟᱹᱢᱤᱭᱮᱫᱟ ᱟᱫᱚ ᱜᱟᱯᱟ᱾ ᱜᱟᱯᱟ ᱠᱷᱚᱱ ᱟᱵᱟᱨ ᱠᱟᱹᱢᱤ ᱮᱦᱚᱵ ᱦᱩᱭᱩᱜᱼᱟ᱾
ᱚᱻ
ᱚ
ᱠᱟᱹᱢᱤᱱ ᱠᱚᱯᱮ ᱞᱟᱜᱟᱣ ᱟᱠᱟᱫ ᱠᱚᱣᱟ
ᱦᱮᱸ ᱠᱟᱹᱢᱤᱱ ᱫᱚ ᱞᱟᱜᱟᱣ ᱦᱩᱭ ᱠᱟᱱᱟ ᱟᱫᱚ ᱵᱮᱥᱤ ᱦᱚᱲ ᱫᱚ ᱵᱟᱞᱮ ᱞᱟᱜᱟᱣ ᱠᱚᱣᱟ ᱯᱩᱱ ᱦᱚᱲᱞᱮ ᱞᱟᱜᱟᱣ ᱟᱠᱟᱫ ᱠᱚᱣᱟ᱾ ᱟᱫᱚ ᱵᱮᱥᱤ ᱦᱚᱲ ᱞᱟᱜᱟᱜ ᱞᱮᱠᱷᱟᱱ ᱞᱚᱜᱚᱱ ᱞᱚᱜᱚᱱ ᱪᱟᱵᱟᱜᱼᱟ ᱛᱚ ᱚᱱᱟ ᱠᱷᱟᱹᱛᱤᱨ ᱛᱮ ᱰᱷᱮᱨ ᱦᱚᱲᱞᱮ ᱞᱟᱜᱟᱣ ᱠᱟᱜ ᱠᱚᱣᱟ᱾
ᱚ
ᱦᱮᱸ
ᱵᱮᱥᱤ ᱦᱚᱲ ᱛᱟᱦᱮᱸ ᱞᱮᱠᱷᱟᱱ ᱡᱚᱞᱫᱤ ᱨᱚᱦᱚᱭᱚᱜᱼᱟ ᱟᱹᱨᱠᱤ ᱾
ᱦᱮᱸ ᱦᱮᱸ ᱦᱮᱸ ᱮᱠᱫᱚᱢ ᱥᱟᱹᱨᱤ ᱠᱟᱛᱷᱟ᱾ ᱟᱨ ᱞᱟᱹᱭᱫᱟᱹᱧ ᱚᱲᱟᱜ ᱨᱮ ᱦᱮᱸ ᱥᱮ ᱵᱟᱝ ᱟᱯᱮ ᱥᱮᱫ ᱚᱱᱛᱮ ᱫᱚ ᱦᱟᱴ ᱠᱚ ᱦᱩᱭᱩᱜ ᱜᱮᱭᱟ ᱥᱮ ᱵᱟᱝ
ᱦᱟᱴ ᱦᱩᱭᱩᱜ ᱜᱮᱭᱟ᱾
ᱚᱻ ᱢᱟᱱᱮ ᱚᱲᱟᱜ ᱠᱷᱚᱱ ᱫᱚ ᱛᱤᱱᱟᱹᱜ ᱥᱟᱺᱜᱤᱧ ᱨᱮ ᱛᱩᱵᱩ
ᱥᱟᱺᱜᱤᱧ ᱜᱮᱭᱟ ᱟᱞᱮ ᱴᱷᱮᱱ ᱠᱷᱚᱱ ᱫᱚ, ᱛᱤᱱᱟᱹᱜ ᱴᱟ ᱦᱩᱭᱩᱜ-ᱟ ᱢᱟᱱᱮ ᱥᱟᱺᱜᱤᱧ ᱜᱮᱭᱟ ᱟᱞᱮ ᱠᱷᱚᱱ ᱫᱚ ᱵᱮᱥᱤ ᱜᱮ᱾
ᱚ ᱛᱟᱦᱚᱞᱮ ᱛᱚ ᱵᱟᱯᱮ ᱪᱟᱞᱟᱜ ᱜᱮᱭᱟ ᱡᱟᱹᱱᱤᱡ ᱦᱟᱴ ᱠᱚᱫᱚ ᱦᱮᱸᱥᱮ᱾
ᱪᱟᱜ ᱜᱮᱭᱟᱞᱮ᱾
ᱚ ᱢᱟᱱᱮ ᱚᱠᱟ ᱦᱤᱞᱳ ᱫᱚ ᱦᱟᱴ ᱫᱚ ᱦᱩᱭᱩᱜ ᱛᱟᱯᱮᱭᱟ ᱚᱠᱟ ᱵᱟᱨ ᱫᱚ
ᱢᱮᱫᱴᱟᱝ ᱫᱚ ᱥᱚᱱᱤᱵᱟᱨ ᱦᱩᱭᱩᱜ ᱜᱮᱭᱟ᱾
ᱟᱪᱪᱷᱟ
ᱟᱨ ᱵᱨᱤᱦᱚᱥᱯᱚᱛᱤᱵᱟᱨ᱾
ᱚ ᱵᱟᱨᱭᱟ ᱦᱟᱴ ᱥᱮ
ᱟᱨᱚ ᱢᱮᱱᱟᱜ-ᱟ ᱦᱟᱱᱟ ᱠᱚᱫᱚ ᱟᱨᱚ ᱥᱟᱺᱜᱤᱧ ᱜᱮᱭᱟ᱾
ᱦᱳᱭᱛᱳ ᱟᱫᱚ ᱚᱱᱮ ᱵᱟᱨᱭᱟ ᱦᱟᱴ ᱫᱚ ᱪᱮᱫ ᱢᱟᱱᱮ ᱢᱤᱫᱴᱷᱮᱱ ᱦᱩᱭᱩᱜᱼᱟ ᱥᱮ ᱟᱞᱟᱫᱟ ᱟᱞᱟᱫᱟ ᱡᱟᱭᱜᱟ ᱨᱮ ᱚᱱᱟᱠᱤᱱ ᱵᱟᱨᱭᱟ ᱦᱟᱴ ᱫᱚ ᱾
ᱟᱞᱟᱫᱟ ᱟᱞᱟᱫᱟ ᱾
ᱚ ᱵᱟᱠᱷᱟᱱ ᱠᱤᱪᱷᱩ ᱡᱟᱭᱜᱟ ᱫᱚ ᱧᱮᱞ ᱦᱳᱭ ᱠᱟᱱᱟ ᱡᱮ ᱢᱤᱫᱴᱮᱱ ᱡᱟᱭᱜᱟ ᱨᱮᱜᱮ ᱵᱟᱨ ᱫᱷᱟᱣ ᱦᱟᱴ ᱦᱩᱭᱩᱜ ᱜᱮᱭᱟ ᱛᱚ ᱾
ᱵᱟᱝ, ᱟᱞᱟᱫᱟ ᱟᱞᱟᱫᱟ ᱾ ᱥᱚᱯᱛᱟ ᱨᱮ ᱢᱤᱫ ᱫᱷᱟᱣ ᱠᱟᱛᱮᱜ ᱦᱩᱭᱩᱜ ᱜᱮᱭᱟ ᱾
ᱦᱮᱸ ᱛᱟᱞᱦᱮ ᱵᱷᱟᱹᱜᱤ ᱠᱟᱛᱷᱟ ᱜᱮ ᱾
ᱦᱩᱸ ᱾
ᱦᱩᱸ ᱟᱫᱚ ᱦᱟᱴ ᱠᱷᱚᱱ ᱪᱮᱫ ᱠᱚᱯᱮ ᱠᱤᱨᱤᱧ ᱟᱹᱜᱩᱭ ᱜᱮᱭᱟ ᱾
ᱦᱟᱴ ᱠᱷᱚᱱ ᱚᱱᱮ ᱢᱚᱥᱞᱟ ᱠᱚ ᱾
ᱦᱩᱸ
ᱠᱤᱪᱷᱩ ᱥᱚᱵᱽᱡᱤ ᱠᱷᱚᱱᱞᱮ ᱟᱜᱩᱭ ᱜᱮᱭᱟ ᱢᱟᱱᱮ ᱚᱠᱟ ᱠᱚ ᱵᱟᱞᱮ ᱪᱟᱥ ᱜᱮᱭᱟ ᱚᱱᱟ ᱠᱚ ᱾
ᱚ ᱟᱸᱡᱚᱢ ᱧᱟᱢᱚᱜ ᱠᱟᱱᱟ ᱤᱧᱟᱹᱜ ᱨᱚᱲ ᱾
ᱟᱸᱡᱚᱢᱚᱜ ᱠᱟᱱᱟ ᱾
ᱦᱳᱭ ᱞᱟᱹᱭᱫᱟᱹᱧ ᱛᱟᱦᱚᱸᱞᱮ ᱟᱯᱮ ᱫᱚ ᱪᱟᱹᱥᱤ ᱟᱹᱥᱤ ᱦᱚᱲ ᱜᱮ ᱠᱟᱱᱟ ᱯᱮ?
ᱦᱮᱸ, ᱟᱞᱮ ᱱᱚᱛᱮ ᱫᱚ ᱵᱮᱥᱤ ᱪᱟᱥ ᱦᱩᱭᱩᱜ ᱜᱮᱭᱟ ᱟᱹᱨᱠᱤ ᱾
ᱦᱳᱭ ᱛᱚ, ᱪᱮᱜ ᱯᱮ ᱪᱟᱥ ᱜᱮᱭᱟ ᱵᱮᱥᱤ ᱧᱚᱜ ᱫᱚ?
ᱟᱞᱩ, ᱟᱞᱩ ᱟᱨ ᱦᱳᱲᱳ ᱾
ᱚᱻ ᱟᱪᱪᱷᱟ ᱟᱸᱡᱚᱢ ᱵᱟᱲᱟᱜ ᱠᱟᱱ ᱛᱟᱦᱮᱸᱡ ᱡᱮ ᱟᱹᱞᱩ ᱫᱚ ᱱᱚᱜ-ᱚᱭ, ᱮ ᱠᱤᱪᱷᱩ ᱫᱤᱱ ᱢᱟᱲᱟᱝ ᱢᱟᱱᱮ ᱠᱤᱪᱷᱩ ᱫᱤᱱ ᱫᱚ ᱵᱟᱝ ᱚᱱᱠᱟ ᱵᱟᱨ ᱪᱟᱸᱫᱳ ᱯᱮ ᱪᱟᱸᱫᱚ ᱢᱟᱲᱟᱝ ᱜᱮᱭᱟ ᱟᱹᱨᱠᱤ ᱦᱮᱸ ᱥᱮ ᱵᱟᱝ? ᱢᱟᱱᱮᱻ ᱚᱝᱠᱟ ᱠᱚᱢ ᱜᱮ ᱛᱟᱦᱮᱸ ᱠᱟᱱᱟ ᱫᱟᱢ ᱟᱹᱰᱤ ᱢᱟᱱᱮ ᱟᱹᱰᱤ ᱠᱚᱢ ᱜᱮ ᱢᱟᱱᱮ ᱢᱤᱫ ᱵᱚᱥᱛᱟ ᱡᱩᱫᱤ ᱯᱚᱸᱧᱪᱟᱹᱥ ᱠᱮᱡᱤ ᱛᱟᱦᱮᱸᱱᱟ ᱦᱮᱸ ᱥᱮ ᱵᱟᱝ ᱦᱮᱸ? ᱚᱱᱟ ᱯᱚᱸᱧᱪᱟᱹᱥ ᱠᱮᱡᱤ ᱜᱮ ᱵᱟᱨᱥᱚ ᱴᱟᱠᱟ ᱛᱮ ᱧᱟᱢᱚᱜ ᱠᱟᱱ ᱛᱟᱦᱮᱸᱡ-ᱟ ᱾ ᱛᱚ ᱟᱫᱚ ᱪᱤᱠᱟᱹ ᱠᱮᱫᱟ ᱯᱮ ᱟᱞᱩ ᱫᱚ, ᱩᱱᱟᱹᱜ ᱩᱱᱟᱹᱜ ᱠᱚᱢ ᱛᱮᱜᱮ ᱯᱮ ᱮᱢᱟᱜ ᱠᱚᱣᱟ ᱦᱚᱲ? ᱥᱮ ᱮᱸ ᱫᱚ ᱦᱚᱸ ᱞᱮᱫᱟ ᱯᱮ?
ᱦᱩᱸ ᱠᱚᱢ ᱛᱮᱜᱮᱞᱮ ᱟᱹᱠᱷᱨᱤᱧ ᱠᱮᱫᱟ᱾ ᱫᱚᱦᱚᱸ ᱞᱮᱠᱷᱟᱱ ᱦᱚᱸ ᱟᱞᱩ ᱠᱚ ᱥᱮᱭᱟ ᱪᱟᱵᱟᱜ ᱠᱟᱱᱟ ᱾
ᱵᱟᱝ ᱟᱫᱚ ᱤᱭᱟᱹ ᱞᱟᱹᱭ ᱫᱚᱠᱚ ᱚᱱᱮ ᱥᱴᱳᱨ ᱠᱚ ᱢᱮᱱᱟᱜ ᱫᱚ ᱟᱫᱚ ᱥᱴᱳᱨ ᱠᱚᱨᱮ ᱫᱚ ᱵᱟᱯᱮ ᱫᱚᱦᱚ ᱵᱟᱲᱟ ᱠᱟᱫᱟ?
ᱥᱴᱳᱨ ᱦᱚᱢ ᱵᱚᱱᱫᱚ ᱠᱟᱱᱟ, ᱢᱟᱱᱮ ᱟᱞᱩ ᱜᱨᱚ ᱯᱮᱨᱮᱡ ᱪᱟᱵᱟ ᱠᱟᱱᱟ ᱥᱴᱳᱨ ᱨᱮ, ᱟᱫᱚ ᱵᱟᱝ ᱥᱟᱦᱚᱵ ᱠᱟᱱᱟ ᱟᱹᱨᱠᱤ ᱾ ᱟᱫᱚ ᱛᱚᱠᱷᱚᱱ ᱵᱟᱫᱷᱚ ᱠᱟᱛᱮ ᱟᱹᱠᱷᱨᱤᱧ ᱪᱟᱵᱟ ᱦᱩᱭᱱᱟ ᱾
ᱚ ᱩᱱᱟᱹᱜ ᱩᱱᱟᱹᱜ ᱠᱚᱢ ᱛᱮᱜᱮ ᱯᱮ ᱟᱹᱠᱷᱨᱤᱧ ᱪᱟᱵᱟ ᱠᱮᱫᱟ?
ᱦᱩᱸ ᱾
ᱛᱟᱦᱚᱸᱞᱮ ᱛᱚ ᱤᱭᱟᱹ ᱪᱮᱜ ᱠᱚ ᱞᱟᱹᱭᱟ ᱡᱟᱦᱟᱸ ᱛᱤᱨ ᱛᱤ ᱯᱮᱠ ᱠᱷᱚᱨᱪᱟ ᱞᱮᱫᱟ ᱦᱮᱸ ᱥᱮ ᱵᱟᱝ ᱠᱷᱚᱨ ᱪᱟ ᱛᱮᱫ ᱦᱚᱸᱛᱚ ᱡᱟᱹᱱᱤᱡ ᱵᱟᱝ ᱨᱟᱠᱟᱵ ᱟᱠᱟᱱᱟ?
ᱢᱟᱱᱮ ᱠᱤᱪᱷᱩ ᱞᱮ ᱫᱚᱦᱚᱸ ᱠᱟᱫᱟ ᱟᱹᱨᱠᱤ ᱠᱤᱪᱷᱩ ᱾ ᱟᱨ ᱠᱤᱪᱷᱩ ᱫᱚ, ᱟᱨ ᱠᱤᱪᱷᱩ ᱫᱚ ᱵᱟᱞᱮ ᱛᱟᱲᱟᱣ ᱠᱟᱫᱟ, ᱵᱟᱹᱫᱽ ᱨᱮᱜᱮ ᱥᱮᱭᱟᱭ ᱱᱟ ᱾
ᱚᱻ ᱛᱟᱦᱚᱸᱞᱮ ᱟᱹᱰᱤ ᱫᱩᱠ ᱨᱮᱱᱟᱜ ᱠᱟᱛᱷᱟ ᱾
ᱦᱩᱸ ᱱᱮᱥ ᱫᱚ ᱯᱩᱨᱟ ᱞᱚᱥ ᱦᱩᱭ ᱠᱟᱱ ᱛᱟᱞᱮᱭᱟ ᱾
ᱦᱮᱸ ᱠᱟᱭᱟᱡ ᱫᱚ ᱠᱟᱡ ᱠᱟᱞᱚᱢ ᱦᱚᱢ ᱛᱟᱞᱮᱯᱮ ᱨᱚᱦᱚᱭᱟ ᱥᱮ ᱵᱟᱝ-ᱟ?
ᱟᱞᱩ ᱫᱚ ᱨᱚᱦᱚᱭ ᱦᱳᱭᱳᱜ ᱜᱮᱭᱟ ᱯᱨᱚᱛᱮᱠ ᱵᱚᱪᱷᱚᱨ ᱾
ᱦᱳᱭ ᱟᱫᱚ ᱵᱮᱥᱤ ᱧᱚᱜ ᱞᱟᱵᱷ, ᱦᱳᱭ ᱾ ᱡᱟᱦᱟᱸ ᱛᱤᱱᱟᱹᱜ ᱵᱟᱝ ᱪᱮᱜ ᱠᱚ ᱞᱟᱹᱭᱟ ᱡᱮ ᱞᱟᱵᱷ ᱵᱟᱝ ᱦᱩᱭᱩᱜ ᱨᱮ ᱦᱚᱸ ᱢᱚᱴᱟᱢᱩᱴᱤ ᱟᱹᱨᱠᱤ ᱦᱩᱭ ᱞᱮᱠᱷᱟᱱ ᱜᱮ ᱮᱸ ᱚᱱᱮ ᱡᱚᱢ ᱪᱟᱞᱟᱜ ᱞᱮᱠᱟ ᱦᱳᱭᱳᱜ ᱨᱮᱦᱚᱸ ᱵᱷᱟᱜᱤ ᱜᱮ ᱟᱫᱚ ᱱᱤᱭᱟᱹ ᱵᱟᱨ ᱡᱟᱦᱟᱸ ᱠᱚᱢ ᱫᱟᱢ ᱠᱟᱱᱟ, ᱯᱚᱨᱮ ᱵᱟᱨ ᱧᱮᱞᱚᱜ-ᱟ ᱦᱚᱭ ᱛᱚ ᱡᱟᱦᱟᱸ ᱫᱚ ᱵᱟᱨᱥᱚ ᱴᱟᱠᱟ ᱛᱮ ᱵᱚᱥ ᱛᱟ ᱦᱮᱸ ᱥᱮ ᱵᱟᱝ ᱦᱮᱸ? ᱚᱱᱟ ᱜᱮ ᱧᱮᱞ ᱢᱮ ᱪᱷᱚᱭ ᱥᱟᱛᱥᱚ ᱠᱟᱛᱮᱜ ᱵᱚᱥᱛᱟ ᱠᱷᱟᱡ ᱩᱱᱫᱚ ᱟᱴᱤᱧ ᱧᱚᱜ-ᱟ ᱠᱷᱟᱡ ᱩᱱᱫᱚ ᱴᱷᱤᱠ ᱜᱮᱭᱟ ᱱᱤᱭᱟᱹ ᱵᱟᱨ ᱾ ᱯᱚᱨᱮᱨ ᱵᱟᱨ ᱛᱮᱜᱮ, ᱟᱫᱚ ᱦᱟᱞᱟ ᱨᱩᱭᱟᱹᱲᱜ-ᱟ ᱦᱮᱸ ᱥᱮ᱾
ᱦᱩᱸ ᱢᱟᱱᱮ ᱱᱤᱭᱟᱹ ᱫᱷᱟᱣ ᱵᱟᱞᱮ ᱧᱟᱢ ᱠᱟᱫᱟ ᱛᱚ ᱪᱤᱠᱟᱹᱭ ᱱᱟ, ᱯᱚᱨᱮᱨ ᱵᱚᱪᱷᱚᱨ ᱫᱚᱞᱮ ᱧᱟᱢ ᱫᱟᱲᱮᱜ-ᱟ᱾
ᱦᱮᱸ ᱦᱮᱸ ᱦᱮᱸ ᱦᱮᱸ᱾ ᱦᱳᱭ ᱚᱱᱟᱜᱮ ᱠᱟᱛᱷᱟ ᱫᱚ᱾ ᱛᱚ ᱟᱸᱡᱚᱢᱚᱜ ᱠᱟᱱ ᱛᱤᱧᱟᱹ ᱤᱧᱟᱹᱜ ᱨᱚᱲ?
ᱦᱮᱸ ᱟᱸᱡᱚᱢᱚᱜ ᱠᱟᱱᱟ ᱯᱚᱥᱴᱚ᱾
ᱦᱮᱸ ᱟᱫᱚ ᱱᱚᱜ-ᱚᱭ ᱡᱮ ᱦᱚᱞᱟ ᱟᱞᱤᱧ ᱨᱮᱯᱮ ᱟᱞᱩ ᱯᱮ ᱨᱚᱦᱚᱭᱟ ᱦᱮᱸ ᱪᱮ ᱵᱟ ᱦᱮᱸ᱾ ᱟᱫᱚ ᱛᱤᱱᱟᱹᱜ ᱜᱟᱱ ᱟᱹᱞᱩ ᱫᱚ ᱦᱩᱭᱩᱜ ᱛᱟᱯᱮ ᱜᱮᱭᱟ?
ᱦᱮᱸ, ᱵᱟᱨ ᱵᱤᱜᱷᱳ ᱚᱱᱠᱟ ᱞᱮ ᱨᱚᱸᱦᱚᱭ ᱜᱮᱭᱟ ᱟᱨᱠᱤ᱾ ᱛᱚᱜ ᱢᱤᱫᱥᱚ ᱵᱟᱨᱥᱚ ᱵᱚᱥᱛᱟ ᱛᱚᱢ ᱦᱩᱭᱩᱜ ᱜᱮᱭᱟ᱾
ᱢᱤᱫᱥᱚ ᱵᱟᱨᱥᱚ ᱵᱚᱥᱛᱟ ᱢᱟᱱᱮ ᱟᱹᱰᱤ ᱟᱢᱫᱟ ᱟᱹᱰᱤ ᱟᱢᱫᱟ ᱛᱚ ᱵᱟᱨ ᱵᱚᱥᱛᱟ ᱨᱮᱜᱮ ᱛᱚ ᱢᱤᱫ ᱠᱩᱭᱮᱱᱴᱟᱞ ᱦᱮᱸᱥᱮ᱾
ᱦᱩᱸ, ᱠᱤᱱᱛᱩ ᱫᱟᱢ ᱵᱟᱝ ᱛᱟᱦᱮᱱ ᱫᱚ᱾
ᱦᱮᱸ, ᱠᱟᱛᱷᱟ ᱛᱚ ᱚᱱᱟ ᱜᱮ ᱾ᱟᱪᱷ ᱦᱮᱸ, ᱞᱟᱹᱭᱫᱟᱹᱧ ᱡᱮ, ᱥᱚᱢᱚᱭ ᱠᱚ ᱯᱟᱨᱚᱢ ᱦᱤᱡᱩᱜ ᱠᱟᱱᱟ ᱦᱮᱸᱥᱮ ᱵᱟᱝ? ᱛᱟᱦᱚᱞᱮ ᱟᱫᱚ ᱱᱤᱭᱟᱹ ᱜᱷᱟᱹᱲᱤᱡ ᱫᱚ ᱱᱤᱱ ᱦᱟᱹᱵᱤᱡ ᱜᱮ ᱦᱮᱸ ᱥᱮ ᱵᱟᱝ?
ᱦᱳᱭ᱾
ᱟᱪᱪᱷᱟ ᱾ ᱴᱷᱤᱠ ᱜᱮᱭᱟ ᱛᱟᱦᱚᱞᱮ ᱢᱟ᱾ ᱦᱮᱸ, ᱫᱚᱦᱚᱭ ᱫᱤᱧ᱾
ᱴᱷᱤᱠ ᱜᱮᱭᱟ, ᱫᱚᱦᱚᱭ ᱢᱮ᱾
ᱚᱜ